ᱦᱮᱞᱳ
ᱦᱮᱞᱳ
ᱦᱮᱞᱳ ᱦᱮᱸ ᱡᱚᱦᱟᱨ ᱜᱤ᱾
ᱦᱮᱸ ᱡᱚᱦᱟᱨ ᱜᱮ᱾
ᱦᱮᱸ
ᱦᱮᱸ ᱟᱞᱮ ᱫᱚ ᱱᱟᱯᱟᱭ ᱵᱟᱲᱟ ᱜᱤ, ᱟᱯᱮ ᱜᱤ?
ᱠᱚᱵᱮᱱ ᱪᱤᱠᱟᱹ ᱵᱟᱲᱟᱭ ᱫᱟ?
ᱚᱲᱟᱜ ᱠᱚᱨᱮ ᱜᱤ᱾
ᱟᱞᱮ ᱦᱚᱸ ᱱᱟᱯᱟᱭ ᱵᱟᱲᱟ ᱜᱮᱭᱟ᱾
ᱚ
ᱱᱟᱯᱟᱭ ᱜᱮ᱾
ᱫᱤᱭᱮ ᱟᱯᱮ ᱥᱮᱫ ᱫᱚ ᱠᱟᱹᱢᱤ ᱠᱚ ᱥᱩᱨᱩ ᱟᱠᱟᱱᱟ? ᱟᱞᱮ ᱫᱚ ᱱᱤᱛᱚᱜ ᱫᱚ ᱚᱲᱟᱜ ᱨᱮᱜᱤ ᱦᱮᱸ ᱚᱲᱟᱜ ᱠᱚᱨᱮ ᱜᱮ ᱠᱟᱹᱢᱤ ᱛᱟᱨᱯᱚᱨᱮ ᱢᱟᱴᱷ ᱠᱚᱨᱮ ᱱᱤᱛᱚᱜ ᱫᱚ ᱜᱟᱹᱪᱷᱤ ᱠᱚ ᱟᱯᱷᱚᱨ ᱦᱩᱭ ᱠᱟᱱᱟ᱾ ᱟᱯᱮ ᱥᱮᱫ ᱫᱚ?
ᱦᱳᱭ ᱟᱞᱮ ᱥᱮᱫ ᱦᱚᱸ ᱱᱚᱜ-ᱚᱭ ᱪᱟᱨᱟ ᱠᱚ ᱜᱤᱰᱤ ᱦᱩᱭ ᱠᱟᱱᱟ᱾ ᱟᱹᱣᱨᱤ ᱨᱚᱦᱚᱭ ᱠᱚᱫᱚ ᱟᱹᱭᱨᱤᱭᱟᱜ-ᱟ᱾ ᱯᱮ ᱫᱟᱜ ᱜᱮ ᱥᱮ ᱵᱟᱭᱡᱟᱜ ᱫᱟᱜ ᱡᱟᱹᱲᱤᱭᱤᱭᱟᱫᱟ ᱛᱮᱦᱮᱧ ᱦᱚᱭ ᱫᱟᱜ ᱡᱟᱲᱤᱭᱫᱟᱭ᱾
ᱦᱮᱸ
ᱟᱫᱚ ᱞᱚᱥᱚᱫ ᱵᱟᱝᱠᱷᱟᱱ ᱟᱫᱚ ᱵᱷᱟᱜᱤ ᱧᱚᱜ ᱵᱟᱭ ᱫᱟᱜ ᱞᱮ ᱠᱷᱟᱱ ᱫᱚ ᱵᱟᱝ ᱞᱚᱥᱚᱫ ᱜᱟᱱᱚᱜ ᱠᱟᱱᱟ ᱟᱨ ᱵᱟᱝ ᱞᱚᱥᱚᱫ ᱞᱮᱠᱷᱟᱱ ᱟᱨᱚ ᱨᱚᱦᱚᱭᱟᱢ ᱪᱤᱠᱟᱹᱛᱮ ᱟᱨᱚ?
ᱚᱱᱮ ᱚᱱᱟ ᱜᱤ ᱠᱟᱱᱟ ᱠᱟᱛᱷᱟ ᱫᱚ᱾ ᱫᱤᱭᱮ ᱢᱮᱱ ᱫᱟᱹᱞᱤᱧ ᱡᱮ ᱟᱵᱚ ᱡᱮ ᱱᱚᱜ-ᱚᱭ ᱵᱚᱱ ᱪᱟᱥ ᱮᱫᱟ
ᱦᱮᱸ
ᱱᱚᱣᱟ ᱪᱟᱥ ᱠᱟᱹᱢᱤ ᱨᱮ ᱵᱚᱞᱮ ᱪᱮᱫ ᱞᱮᱠᱟᱱ ᱥᱟᱨ ᱠᱚ ᱮᱢ ᱞᱮᱠᱷᱟᱱ ᱟᱨᱠᱤ ᱢᱚᱸᱡᱽ ᱜᱮ ᱦᱩᱲᱩ ᱠᱚ ᱦᱩᱭᱩᱜ ᱛᱟᱵᱚᱱᱟ ᱥᱮ ᱜᱟᱹᱪᱷᱤ ᱠᱚ ᱦᱟᱨᱟᱜ-ᱟ ᱚᱱᱟ ᱵᱮᱱ ᱢᱮᱱ ᱞᱮᱠᱷᱟᱱ ᱟᱹᱰᱤ ᱵᱷᱟᱹᱜᱤ ᱦᱩᱭ ᱠᱚᱜ-ᱟ?
ᱟᱹᱞᱤᱧᱟᱜ ᱟᱹᱞᱤᱧᱟᱜ ᱵᱩᱡᱽ ᱛᱮᱫᱚ ᱱᱚᱣᱟ ᱜᱮ ᱞᱟᱹᱭᱟᱭ ᱡᱟᱦᱟᱸ ᱠᱷᱚᱛ ᱡᱟᱦᱟᱸᱭ ᱰᱟᱹᱝᱨᱤ ᱠᱷᱚᱛ ᱡᱟᱦᱟᱸ ᱠᱚ ᱞᱟᱹᱭ
ᱦᱩᱸ
ᱱᱚᱣᱟ ᱜᱮ ᱵᱷᱟᱜᱮᱭᱟ ᱠᱷᱮᱛ ᱯᱚᱠᱷᱤ ᱦᱚᱸ ᱪᱮᱫᱟᱜ ᱥᱮ ᱵᱷᱟᱜᱮ ᱦᱩᱭᱩᱜ-ᱟ, ᱦᱩᱲᱩ ᱥᱟᱶ ᱥᱟᱶᱛᱮ ᱦᱚᱲᱢᱚ ᱨᱮ ᱟᱵᱚᱣᱟᱜ ᱠᱷᱚᱭ ᱠᱷᱚᱛᱤ ᱦᱚᱸ ᱵᱟᱝ ᱦᱩᱭᱩᱜ-ᱟ ᱡᱟᱦᱟᱸ ᱦᱩᱲᱩ ᱪᱟᱣᱞᱮ ᱦᱩᱭ ᱠᱟᱛᱮ ᱡᱟᱦᱟᱸ ᱫᱟᱠᱟ ᱥᱚᱜᱮ ᱛᱮᱵᱚᱱ ᱡᱚᱢ ᱫᱟ ᱚᱱᱟ ᱦᱚᱲᱢᱚ ᱨᱮᱦᱚᱸ ᱠᱷᱚᱭ ᱠᱷᱚᱛᱤ ᱠᱚᱦᱚᱸ ᱵᱟᱝ ᱦᱩᱭᱩᱜ-ᱟ ᱥᱟᱶ ᱥᱟᱶᱛᱮ ᱡᱟᱦᱟᱸ ᱠᱮᱢᱤᱠᱮᱞ ᱡᱟᱛᱤᱭᱚ ᱡᱟᱦᱟᱸ ᱥᱟᱨ ᱫᱚᱥ ᱪᱷᱟᱵᱤᱥ ᱤᱭᱩᱨᱤᱭᱟᱹ ᱯᱚᱴᱟᱥᱤᱭᱟᱢ ᱟᱨᱚ ᱢᱮᱱᱟᱜ-ᱟ ᱡᱟᱦᱟᱸ ᱠᱮᱢᱤᱠᱮᱞ ᱡᱟᱛᱮᱭᱚ ᱥᱟᱨ ᱚᱱᱟ ᱠᱚᱫᱚ ᱠᱷᱮᱛ ᱨᱮ ᱮᱢ ᱮᱢ ᱞᱮᱠᱷᱟᱱ ᱟᱹᱰᱤ ᱟᱭᱢᱟ ᱦᱚᱲᱟᱜ ᱦᱚᱸ ᱥᱟᱶ ᱥᱟᱶᱛᱮ ᱡᱤᱵᱽ-ᱡᱤᱭᱟᱹᱞᱤ ᱰᱟᱸᱝᱨᱤ ᱠᱚᱦᱚᱸ ᱥᱟᱶ ᱥᱟᱱᱟᱢ ᱦᱚᱲᱟᱜ ᱜᱮ ᱚᱥᱩᱵᱤᱫᱷᱟ ᱦᱚᱸ ᱦᱩᱭᱩᱜ ᱠᱟᱱᱟ ᱪᱮᱫᱟᱜ ᱥᱮ ᱤᱭᱩᱨᱤᱭᱟᱹ ᱡᱚᱠᱷᱚᱱ ᱵᱚᱱ ᱮᱢ ᱫᱟ ᱠᱷᱮᱛ ᱨᱮ ᱚᱱᱟ ᱤᱭᱩᱨᱤᱭᱟᱹ ᱮᱢ ᱠᱟᱛᱮ ᱡᱟᱦᱟᱸ ᱛᱟᱦᱟᱸᱚᱰᱩᱠᱚ ᱠᱟᱱᱟ ᱚᱱᱟ ᱫᱟᱜ ᱫᱚ ᱡᱟᱦᱟᱸ ᱜᱟᱰᱟ ᱨᱮ ᱥᱮ ᱟᱹᱛᱩᱳ ᱫᱟᱜ ᱜᱮ ᱾ ᱜᱟᱹᱭ ᱰᱟᱝᱨᱤ ᱡᱤᱵᱽᱡᱤᱭᱟᱹᱞᱤ ᱠᱚ ᱪᱮᱬᱮ ᱠᱚᱦᱚᱸ ᱠᱚ ᱧᱩᱭ ᱫᱟᱠᱚ ᱚᱱᱟ ᱥᱟᱶ ᱥᱟᱶ ᱥᱟᱶᱛᱮ ᱩᱱᱠᱩ ᱦᱚᱸ ᱚᱥᱩᱵᱤᱫᱟ ᱨᱮᱠᱚ ᱦᱳᱭᱳᱜ ᱠᱟᱱᱟ ᱩᱱᱠᱩ ᱦᱚᱸ ᱯᱨᱚᱵᱽᱞᱮᱢ ᱠᱚ ᱦᱳᱭᱳᱜ ᱠᱟᱱᱟ ᱥᱟᱶ ᱥᱟᱶᱛᱮ ᱟᱵᱚᱣᱟᱜ ᱦᱚᱸ ᱦᱳ ᱠᱟᱱᱟ ᱾ ᱚᱱᱟ ᱪᱟᱣᱞᱮ ᱡᱚᱢ ᱞᱮᱠᱷᱟᱱ ᱦᱚᱲᱢᱚ ᱡᱤᱣᱤ ᱨᱮ ᱱᱟᱯᱟᱭ ᱵᱟᱝ ᱛᱟᱦᱮᱱ ᱠᱟᱱᱟ ᱦᱚᱲᱢᱚ ᱨᱮ ᱤᱯᱷᱮᱴ ᱦᱤᱡᱩᱜ ᱠᱟᱱᱟ ᱾
ᱦᱮᱸ ᱟᱫᱚ ᱢᱮᱱ ᱫᱟᱞᱤᱧ ᱡᱮ ᱟᱯᱮᱥᱮᱫ ᱫᱚ ᱛᱟᱦᱚᱞᱮ ᱛᱤᱱᱟᱹᱜ ᱫᱷᱟᱣ ᱪᱟᱥ ᱦᱩᱭᱩᱜᱼᱟ?
ᱟᱞᱮᱥᱮᱫ ᱫᱚ ᱵᱚᱪᱷᱚᱨ ᱨᱮ ᱢᱤᱫ ᱫᱷᱟᱣ ᱦᱩᱭᱩᱜᱼᱟ ᱾
ᱚᱸ ᱠᱷᱟᱹᱞᱤ ᱦᱩᱲᱩ ᱮᱥᱠᱟᱨ ᱜᱮ?
ᱦᱮᱸ ᱦᱩᱲᱩ ᱜᱮᱭᱟ ᱥᱩᱫᱩ ᱾
ᱚᱸ ᱟᱨ ᱮᱴᱟᱜᱼᱟ ᱠᱚ ᱡᱮᱢᱚᱱ ᱟᱹᱞᱩ?
ᱵᱟᱝ ᱵᱟᱝ ᱚᱱᱟ ᱠᱚᱫᱚ ᱵᱟᱝ ᱦᱩᱭᱩᱜ ᱜᱮᱭᱟ ᱱᱚᱛᱮ ᱫᱚ ᱵᱟᱝ ᱦᱩᱭᱩᱜ ᱜᱮᱭᱟ ᱱᱮᱛᱟᱨ ᱠᱚᱞᱠᱟᱨᱠᱷᱟᱱᱟ ᱦᱩᱭ ᱠᱟᱛᱮᱜ ᱫᱟᱜ ᱡᱟᱹᱲᱤ ᱦᱚᱸ ᱟᱹᱰᱤ ᱵᱮᱥᱤ ᱜᱮ ᱠᱚᱢ ᱟᱠᱟᱱᱟ ᱾
ᱚᱸ
ᱵᱤᱨ ᱵᱩᱨᱩ ᱠᱚ ᱩᱡᱟᱹᱲ ᱜᱤᱰᱤ ᱠᱟᱛᱮᱫ ᱱᱤᱛᱩᱜ ᱠᱚᱞᱠᱷᱟᱱᱟ ᱠᱚ ᱵᱟᱹᱭᱥᱟᱹᱣ ᱠᱮᱫᱟ ᱟᱨ ᱥᱟᱶ ᱥᱟᱶᱛᱮ ᱞᱟᱦᱟᱛᱮ ᱞᱮᱠᱟ ᱡᱟᱦᱟᱸ ᱦᱩᱭᱩᱜ ᱠᱟᱱᱟ ᱫᱟᱜ ᱯᱟᱹᱦᱤᱞ ᱫᱚ ᱠᱚᱞᱠᱷᱟᱨᱟᱱᱟ ᱫᱚ ᱵᱟᱝ ᱛᱟᱦᱮᱸ ᱠᱟᱱᱟ ᱩᱱ ᱫᱚ ᱟᱹᱰᱤ ᱜᱷᱚᱱᱚ ᱜᱷᱚᱱᱚᱜ ᱜᱮ ᱫᱟᱜ ᱡᱟᱹᱲᱤᱭᱮᱫ ᱛᱟᱦᱮᱸ ᱾ ᱱᱮᱛᱟᱨ ᱠᱚᱞᱠᱷᱟᱱᱟ ᱵᱟᱹᱭᱥᱟᱹ ᱠᱟᱛᱮᱫ ᱫᱟᱜ ᱡᱟᱹᱲᱤ ᱦᱚᱸ ᱟᱹᱰᱤ ᱵᱮᱥᱤ ᱠᱚᱢ ᱟᱠᱟᱱᱟ ᱾
ᱟᱪᱪᱷᱟ ᱟᱞᱮ ᱱᱚᱛᱮ ᱫᱚᱚ ᱦᱳᱜ ᱟᱞᱮ ᱱᱚᱛᱮ ᱫᱚ ᱦᱩᱲᱩ ᱪᱟᱥ ᱵᱮᱜᱚᱨ ᱟᱨᱦᱚᱸ ᱟᱭᱢᱟ ᱠᱤᱪᱷᱩ ᱪᱟᱥ ᱦᱩᱭᱩᱜ ᱛᱟᱦᱮᱸᱱᱟ ᱡᱮᱢᱚᱱᱼ ᱟᱹᱞᱩ ᱪᱟᱥ ᱦᱩᱭᱩᱜ-ᱟ ᱛᱩᱲᱤ ᱠᱩ᱾
ᱦᱩᱸ
ᱛᱟᱨᱯᱚᱨᱮ ᱟᱨᱚ ᱟᱭᱢᱟ ᱠᱤᱪᱷᱩ ᱪᱟᱥ ᱦᱩᱭᱩᱜ-ᱟ ᱥᱚᱵᱡᱤ ᱟᱞᱮ ᱥᱮᱫ ᱫᱚ ᱱᱚ ᱛᱮᱫᱚ ᱵᱚᱞᱮ ᱦᱩᱲᱩ ᱪᱟᱥ ᱫᱚ ᱵᱟᱱᱟᱨ ᱥᱟᱭᱤᱰ ᱵᱟᱝ ᱦᱭᱳᱜ ᱨᱮᱦᱚᱸ ᱢᱤᱫ ᱥᱟᱭᱤᱰ ᱦᱳᱭᱳᱜ-ᱟ᱾ ᱡᱟᱦᱟᱸ ᱥᱟᱨᱠᱤ ᱥᱟᱨᱢᱥᱟᱨᱠᱩ ᱵᱟᱹᱭᱥᱟᱹᱣ ᱟᱠᱟᱫᱟ ᱚᱱᱟ ᱥᱟᱭᱤᱰ ᱫᱚ ᱢᱤᱫ ᱱᱟᱠᱷᱟ ᱫᱚ ᱪᱟᱥ ᱟᱨ ᱢᱤᱫ ᱱᱟᱠᱷᱟ ᱫᱚ ᱵᱟᱝ᱾
ᱚ ᱛᱟᱦᱚᱞᱮ ᱟᱯᱮ ᱥᱮᱫ ᱛᱟᱦᱚᱞᱮ ᱪᱮᱫ ᱠᱷᱚᱛ ᱠᱚ ᱤᱭᱩᱡᱽ ᱜᱮᱭᱟ? ᱚᱠᱟ ᱮᱴᱟᱜ ᱠᱷᱚᱛ ᱠᱚ ᱵᱮᱵᱚᱦᱟᱨ ᱜᱮᱭᱟ?
ᱟᱹᱞᱤᱧ ᱫᱚ ᱚᱱᱟᱫᱚ ᱵᱮᱥᱴᱷᱤᱠ ᱫᱚ ᱵᱟᱹᱞᱤᱧ ᱵᱟᱲᱟᱭᱟ᱾ ᱵᱚᱞᱮ ᱚᱲᱟᱜ ᱨᱮᱱ ᱵᱟᱵᱟ ᱛᱟᱠᱚ ᱠᱚ ᱵᱟᱲᱟᱭᱟᱠᱚ ᱚᱱᱟ ᱠᱚ ᱵᱮᱯᱟᱨ ᱛᱮᱫᱚ ᱟᱹᱞᱤᱧ ᱫᱚ ᱩᱱᱟᱹᱜ ᱵᱚᱞᱮ ᱵᱟᱹᱞᱤᱧ ᱵᱟᱲᱟᱭᱟ ᱚᱲᱟᱜ ᱨᱮᱦᱚᱸ ᱵᱟᱝᱞᱤᱧ ᱛᱟᱦᱮᱱᱟ ᱛᱚ ᱟᱫᱚ ᱚᱲᱟᱜ ᱠᱚᱨᱮᱱ ᱡᱟᱦᱟᱸ ᱠᱚ ᱛᱟᱦᱮᱱᱟ ᱩᱱᱠᱩ ᱜᱮᱠᱚ ᱵᱟᱵᱟ ᱛᱟᱠᱚ ᱠᱚ ᱪᱟᱞᱟᱜ ᱜᱮᱭᱟ ᱩᱱᱠᱩ ᱜᱮᱠᱚ ᱞᱟᱜᱟᱣ ᱛᱟᱦᱮᱱ ᱜᱮᱭᱟ᱾
ᱟᱵᱮᱱ ᱡᱚᱛᱚᱴᱩᱠᱩ ᱟᱵᱮᱱᱟᱜ ᱡᱷᱚᱛᱚ ᱦᱚᱲ ᱠᱚ ᱱᱤᱡᱮᱛᱮ ᱞᱮᱱ ᱡᱮ ᱟᱠᱟᱴᱟᱜ ᱠᱷᱚᱛ ᱠᱚ ᱵᱷᱟᱜᱮᱭᱟ? ᱤᱭᱩᱨᱤᱭᱟᱹ ᱥᱮ ᱚᱲᱟᱜ ᱰᱟᱝᱨᱤ ᱥᱟᱨᱛᱮ ᱵᱷᱟᱜᱤᱭᱟ? ᱡᱮᱢᱚᱱ ᱟᱹᱰᱤ ᱞᱟᱦᱟᱛᱮᱱ ᱯᱟᱦᱤᱞ ᱦᱚᱲ ᱫᱚᱠᱚ ᱢᱩᱠᱷ ᱠᱚ ᱛᱟᱯᱚᱨᱮ ᱦᱩᱭᱩᱜ ᱠᱟᱱᱟ ᱤᱭᱟᱹ ᱛᱮᱤᱞᱤ ᱠᱚᱠᱚ ᱪᱟᱥ ᱛᱟᱦᱮᱸᱫ ᱚᱱᱟ ᱛᱮᱜᱮ ᱦᱩᱭᱩᱜ ᱛᱟᱦᱮᱸᱫ᱾ ᱤᱭᱩᱨᱤᱭᱟᱹ ᱠᱚᱫᱚ ᱵᱟᱠᱚ ᱞᱟᱜᱟᱣ ᱛᱟᱦᱮᱸᱫ ᱟᱨ ᱠᱷᱚᱛ ᱠᱚ ᱮᱢᱟᱜ ᱛᱟᱦᱮᱸᱜ ᱚᱱᱟ ᱛᱮᱜᱮ ᱦᱩᱲᱩ ᱠᱚ ᱱᱟᱭ ᱱᱟᱯᱟᱭ ᱦᱩᱭᱩᱜ ᱛᱟᱦᱮᱸᱜ᱾ ᱦᱚᱲᱢᱚ ᱡᱤᱣᱤ ᱨᱮ ᱤᱯᱷᱮᱠᱴ ᱵᱟᱝ ᱦᱩᱭᱟᱭ ᱛᱟᱦᱮᱫ᱾
ᱟᱹᱰᱤ ᱞᱟᱦᱟ ᱛᱮᱫᱚ ᱵᱚᱞᱮ ᱡᱮᱢᱚᱱᱚᱱ ᱰᱟᱝᱨᱤ ᱚᱱᱟ ᱡᱮᱴᱟ ᱵᱚᱞᱮ ᱡᱚᱜ ᱥᱟᱯᱷᱟ ᱠᱟᱛᱮ ᱡᱮᱴᱟ ᱠᱚ ᱜᱤᱰᱤ ᱠᱟᱜ-ᱟ ᱚᱱᱟ ᱱᱚᱝᱨᱟ ᱠᱚ ᱞᱟᱦᱟ ᱛᱮᱫᱚ ᱤᱱᱟᱹᱜᱮ ᱥᱟᱨ ᱫᱚ ᱛᱟᱦᱮᱸ ᱠᱟᱱᱟ, ᱤᱱᱟᱹ ᱛᱮᱜᱮ ᱟᱹᱰᱤ ᱱᱟᱯᱟᱭ ᱪᱟᱥ ᱦᱩᱭᱩᱜ ᱠᱟᱱ ᱛᱟᱦᱮᱱᱟ᱾
ᱦᱚᱸ᱾
ᱟᱫᱚ ᱧᱮᱛᱟᱨᱟᱜ ᱡᱮᱢᱚᱱ ᱪᱮᱫᱞᱮᱠᱟ ᱫᱤᱱ ᱠᱚ ᱯᱟᱞᱴᱟᱣ ᱪᱟᱞᱟᱜ-ᱟ ᱥᱮ ᱵᱚᱪᱷᱚᱨ ᱠᱚ ᱦᱤᱡᱩᱜ-ᱟ᱾
ᱦᱩᱸ᱾
ᱚᱱᱟ ᱠᱚᱫᱚ ᱛᱚᱠᱷᱚᱱ ᱫᱚ ᱟᱭᱢᱟ ᱨᱚᱠᱚᱢ ᱠᱟᱹᱢᱤ
ᱦᱮᱸ ᱱᱮᱛᱟᱨ ᱢᱟ ᱧᱮᱞ ᱦᱩᱭᱩᱜ ᱠᱟᱱᱟ ᱵᱟᱝᱢᱟ ᱡᱮ ᱡᱚᱛᱚ ᱦᱚᱲ ᱰᱟᱝᱨᱤ ᱜᱟᱹᱭ ᱜᱟᱲᱤᱜ ᱜᱟᱹᱭ ᱰᱟᱝᱨᱤ ᱠᱚ ᱟᱠᱷᱨᱤᱧ ᱠᱟᱛᱮᱫ ᱴᱮᱠᱴᱟᱨ ᱛᱮ ᱡᱚᱛᱚ ᱠᱚ ᱥᱤ ᱮᱫᱟ᱾ ᱠᱷᱚᱛ ᱦᱚᱸ
ᱦᱮᱸ᱾
ᱠᱮᱢᱤᱠᱮᱞ ᱠᱷᱚᱛ ᱡᱟᱛᱤᱭᱚᱠᱚ ᱤᱭᱩᱥ ᱮᱫᱟ᱾ ᱟᱵᱮᱱ ᱱᱚᱣᱟ ᱱᱤᱭᱟᱹ ᱟᱵᱤᱱ ᱪᱮᱫ ᱵᱤᱱ ᱪᱤᱱᱛᱟᱹ ᱵᱷᱟᱵᱱᱟ ᱟᱠᱟᱫᱟᱵᱤᱱ, ᱪᱮᱫ ᱵᱮᱱ ᱵᱩᱡᱟ ᱟᱵᱮᱱᱟ ᱫᱚ ᱱᱚᱣᱟ?
ᱟᱨᱞᱤᱧᱟᱹᱜ ᱪᱤᱱᱛᱟᱹ ᱵᱷᱟᱵᱱᱟ ᱫᱚ ᱡᱮᱢᱚᱱ ᱞᱟᱦᱟᱛᱮ ᱡᱮᱢᱚᱱ ᱛᱟᱦᱮᱸ ᱠᱟᱱᱟ ᱚᱱᱟᱜᱮ ᱵᱮᱥᱴ ᱟᱨᱠᱤ ᱛᱟᱦᱮᱸ ᱠᱟᱱᱟ ᱟᱫᱚ ᱧᱮᱛᱟᱨ ᱫᱚ ᱟᱨᱦᱚᱸ ᱚᱱᱟ ᱠᱚ ᱵᱟᱫ ᱠᱟᱛᱮᱫ ᱟᱵᱟᱨ ᱱᱮᱛᱟᱨ ᱫᱚ ᱱᱟᱣᱟ ᱱᱟᱣᱟ ᱟᱨᱠᱤ᱾
ᱦᱩᱸ᱾
ᱱᱮᱛᱟᱨ ᱫᱚ ᱞᱟᱦᱟ ᱛᱮᱫᱚ ᱡᱮᱢᱚᱱ ᱵᱚᱞᱮ ᱛᱚᱠᱷᱚᱱᱱᱟᱜ ᱫᱤᱱ ᱨᱮᱫᱚ ᱜᱟᱹᱰᱤ ᱠᱚ ᱵᱟᱝ ᱛᱟᱦᱮᱸ ᱠᱟᱱᱟ ᱥᱮ ᱴᱨᱟᱠᱴᱟᱨ ᱛᱮ ᱵᱟᱝᱠᱚ ᱥᱤᱭᱮᱫ ᱠᱟᱱ ᱛᱟᱦᱮᱸᱱᱟ᱾ ᱛᱚᱠᱷᱚᱱ ᱫᱚ ᱰᱟᱹᱲᱤᱭᱟᱛᱮ ᱜᱮ ᱥᱤ ᱵᱚᱞᱮ ᱠᱷᱮᱛ ᱠᱩ ᱥᱤ ᱦᱩᱭᱩᱜ ᱠᱟᱱ ᱛᱟᱦᱮᱱᱟ᱾ ᱟᱹᱰᱤ ᱢᱮᱦᱱᱚᱛ ᱠᱟᱛᱮᱫ ᱚᱱᱟ ᱪᱟᱥ ᱦᱩᱭᱩᱜ ᱠᱟᱱ ᱛᱟᱦᱮᱸᱱᱟ ᱚᱱᱟᱨᱮᱜᱤ ᱟᱹᱰᱤ ᱱᱟᱯᱟᱭ ᱛᱟᱦᱮᱸ ᱠᱟᱱᱟ ᱟᱨ ᱱᱮᱛᱟᱨ ᱫᱚ ᱰᱮᱵᱷᱞᱚᱯ ᱪᱟᱞᱟᱜ ᱠᱟᱱᱟ ᱛᱚ᱾ ᱩᱱᱱᱚᱛᱤ ᱪᱟᱞᱟᱜ ᱠᱟᱱᱟ ᱡᱮᱭᱥᱮ ᱠᱤ ᱱᱮᱛᱟᱨ ᱫᱚ ᱴᱨᱟᱠᱴᱟᱨ ᱛᱮᱠᱚ ᱥᱤᱭ ᱫᱟᱠᱳ᱾ ᱛᱟᱨᱯᱚᱨᱮ ᱨᱚᱦᱚᱭ ᱦᱩᱭᱩᱜ ᱠᱟᱱᱟ, ᱥᱟᱨ ᱠᱚ ᱮᱢᱚᱜ ᱦᱩᱭᱩᱜ ᱠᱟᱱᱟ᱾ ᱱᱮᱛᱟᱨ ᱫᱚ ᱪᱟᱯᱟᱱ ᱚᱱᱟ ᱠᱚᱠᱚ ᱮᱢᱫᱟ ᱤᱱᱟᱹ ᱠᱚᱛ ᱛᱮᱜᱮ ᱪᱟᱥ ᱫᱚ ᱦᱩᱭᱩᱜ ᱠᱟᱱᱟ ᱟᱵᱟᱨ ᱚᱱᱟ ᱠᱚ ᱦᱟᱨᱟ ᱞᱮᱱᱠᱷᱟᱱ ᱟᱵᱟᱨ ᱥᱮᱠᱤ ᱟᱵᱟᱨ ᱪᱟᱯᱟᱱ ᱠᱚ ᱮᱢᱟᱠᱚ ᱚᱱᱟ ᱞᱟᱹᱴᱩᱜ ᱞᱟᱹᱜᱤᱫ ᱛᱮ᱾
ᱦᱮᱸ ᱟᱫᱚ ᱟᱹᱞᱤᱧ ᱱᱚᱣᱟ ᱞᱤᱧ ᱞᱟᱹᱭᱫᱟ ᱡᱮ ᱦᱮᱸ ᱥᱟᱨ ᱪᱟᱯᱟᱱ ᱮᱢ ᱠᱟᱛᱮᱜ ᱦᱮᱸ ᱥᱟᱶ ᱥᱟᱶᱛᱮ ᱠᱷᱮᱛ ᱨᱮᱱᱟᱜ ᱡᱟᱦᱟᱸ ᱠᱚ ᱦᱩᱭᱩᱜ ᱠᱟᱱᱟ ᱠᱷᱮᱛ ᱦᱚᱸ ᱵᱟᱹᱲᱤᱡᱚᱜ ᱠᱟᱱᱟ᱾ ᱱᱮᱛᱟᱨ ᱡᱟᱦᱟᱸ ᱧᱮᱞᱚᱜ ᱠᱟᱱᱟ ᱡᱟᱦᱟᱸ ᱡᱮᱢᱚᱱ ᱞᱮᱸᱰᱮᱡ ᱠᱚ ᱛᱟᱯᱚᱨᱮ ᱠᱟᱱᱟ ᱠᱤᱪᱩᱭᱟᱹ ᱠᱩ ᱡᱟᱦᱟᱸ ᱠᱚ ᱛᱟᱦᱮᱱ ᱠᱟᱱᱛᱟᱦᱮᱸᱜ ᱠᱩ ᱰᱩᱨᱤᱡ ᱛᱷᱟᱠᱚ ᱚᱱᱟ ᱚᱱᱟ ᱰᱩᱨᱩᱡ ᱛᱮ ᱟᱞᱜᱟ ᱠᱚ ᱦᱟᱥᱟ ᱠᱚᱦᱚᱸ ᱟᱞᱜᱟᱜ ᱛᱟᱦᱮᱸᱜ᱾ ᱥᱤ ᱛᱮᱦᱚᱸ ᱩᱱᱟᱹᱜ ᱠᱚᱥᱴᱚ ᱵᱟᱝ ᱦᱩᱭᱩᱜ ᱛᱟᱭᱟ᱾ ᱱᱮᱛᱟᱨ ᱢᱟᱛᱚ ᱚᱱᱟ ᱥᱟᱨ ᱪᱟᱯᱟᱱ ᱮᱢ ᱠᱟᱛᱮ ᱠᱮᱢᱤᱠᱮᱞ ᱡᱟᱛᱤᱭᱚ ᱮᱢ ᱠᱟᱛᱮ ᱚᱱᱟ ᱰᱩᱨᱩᱡ ᱥᱩᱫᱽᱫᱷᱚ ᱵᱟᱠᱚ ᱰᱩᱨᱤᱡ ᱫᱟ, ᱜᱚᱡ ᱪᱟᱵᱟᱣ ᱠᱟᱱᱟ ᱠᱚ᱾ ᱟᱵᱮᱱ ᱚᱱᱟ ᱱᱤᱭᱮ ᱪᱮᱫ ᱵᱮᱱ ᱪᱤᱱᱛᱟᱹ ᱵᱷᱟᱱᱟᱭᱟ ᱟᱵᱮᱱ?
ᱚᱱᱟ ᱫᱚ ᱱᱮᱛᱟᱨ ᱫᱚ ᱚᱱᱟ ᱥᱟᱨ ᱪᱟᱯᱟᱱ ᱮᱢ ᱠᱟᱛᱮᱜ ᱥᱟᱱᱟᱢ ᱵᱟᱹᱲᱤᱡ ᱪᱟᱵᱟᱜ ᱠᱟᱱᱟ ᱚᱱᱟ ᱦᱚᱛᱮᱡ ᱛᱮᱫᱚ ᱢᱤᱫᱴᱮᱡ ᱵᱟᱹᱲᱤᱡ ᱜᱮ ᱵᱩᱡᱷᱟᱹᱜᱼᱟ ᱡᱮ ᱡᱮᱴᱟ ᱞᱟᱦᱟᱛᱮ ᱚᱱᱠᱟ ᱦᱩᱭᱩᱜᱭ ᱠᱟᱱᱮ ᱯᱟᱞᱮ ᱡᱮᱴᱟ ᱞᱟᱦᱟᱛᱮ ᱦᱩᱭᱩᱜ ᱠᱟᱱ ᱛᱟᱦᱮᱸᱱᱟ ᱚᱱᱟ ᱠᱷᱚᱡ ᱫᱚ ᱥᱟᱱᱟᱢ ᱯᱟᱞᱴᱟᱣ ᱪᱟᱵᱟᱭᱮᱱᱟ ᱱᱮᱛᱟᱨ ᱫᱚ᱾ ᱚᱱᱟ ᱠᱷᱟᱹᱛᱤᱨ ᱛᱮ ᱪᱟᱥᱵᱟᱥ ᱥᱮᱨᱚᱠᱚᱢ ᱟᱹᱰᱤ ᱱᱟᱯᱟᱭ ᱛᱮ ᱵᱟᱝ ᱦᱩᱭᱩᱜ ᱠᱟᱱᱟ᱾
ᱦᱮᱸ ᱦᱚᱲᱢᱚ ᱡᱤᱣᱤ ᱠᱚ ᱦᱚᱭ ᱦᱮᱸ ᱦᱤᱡᱩᱜ ᱠᱟᱱ ᱜᱮᱭᱟ ᱥᱟᱶ ᱥᱟᱶᱛᱮ ᱱᱤᱛᱚᱜ ᱫᱚ ᱡᱟᱦᱟᱸ ᱜᱟᱹᱭ ᱰᱟᱝᱨᱤ ᱫᱚᱦᱚ ᱦᱚᱸ ᱵᱮᱥ ᱜᱮᱭᱟ ᱪᱮᱫᱟᱜ ᱥᱮ ᱜᱟᱹᱭ ᱰᱟᱝᱨᱤ ᱛᱟᱦᱮᱸ ᱞᱮᱱᱠᱷᱟᱱ ᱚᱱᱟ ᱡᱟᱦᱟᱸ ᱠᱷᱚᱛ ᱠᱚ ᱮᱢᱚᱜ ᱛᱟᱦᱮᱸᱫ ᱚᱱᱟ ᱠᱷᱚᱛ ᱜᱮ ᱮᱨ ᱠᱟᱛᱮᱫ ᱚᱱᱟ ᱫᱚ ᱦᱚᱲᱢᱚ ᱡᱤᱣᱤ ᱡᱮ ᱚᱠᱚᱭᱟᱜ ᱦᱚᱸ ᱚᱥᱩᱵᱤᱫᱷᱟ ᱵᱟᱝ ᱦᱩᱭᱩᱜ ᱛᱟᱦᱮᱸᱫ᱾
ᱵᱟᱝ᱾
ᱠᱷᱮᱫᱚ ᱱᱟᱭ ᱱᱟᱯᱟᱭ ᱛᱟᱦᱮᱱ ᱛᱮ ᱪᱟᱨᱟ ᱠᱚᱦ ᱱᱟᱭ ᱱᱟᱯᱟᱭ ᱛᱮ ᱦᱩᱭᱩᱜ ᱛᱮ ᱠᱚᱦᱚᱸ ᱦᱩᱲᱩ ᱪᱟᱣᱞᱮ ᱦᱩᱭᱩᱜ ᱥᱟᱱᱟᱢ ᱡᱤᱱᱤᱥᱜ ᱜᱮ, ᱱᱟᱭ ᱱᱟᱯᱛᱮ ᱦᱩᱭᱩᱜ ᱛᱟᱦᱮᱸ᱾ ᱱᱮᱛᱟᱨ ᱦᱚᱸ, ᱱᱮᱛᱟᱨ ᱦᱚᱸ ᱟᱹᱰᱤ ᱡᱟᱭᱜᱟ ᱨᱮᱜᱮ ᱧᱮᱞᱚᱜ ᱠᱟᱱᱟ ᱱᱮᱛᱟᱨ ᱢᱟ ᱜᱟᱹᱭ ᱰᱟᱝᱨᱤ ᱟᱠᱷᱨᱤᱧ ᱠᱟᱛᱮ ᱨᱮᱦᱚᱸ ᱴᱨᱟᱠᱴᱚᱨ ᱛᱮᱠᱚ ᱦᱟᱛᱟᱣ ᱠᱟᱛᱮᱫ ᱠᱚ ᱥᱤᱭᱮᱫᱟ᱾
ᱟᱫᱚ ᱞᱟᱦᱟᱛᱮ ᱞᱮᱠᱟ ᱫᱚ ᱵᱟᱝ ᱦᱳᱜᱳᱜ ᱠᱟᱱᱟ ᱱᱮᱛᱟᱨ ᱫᱚ ᱡᱮᱢᱚᱱ ᱴᱨᱟᱠᱴᱟᱨ ᱠᱚ ᱮᱦᱚᱵ ᱠᱟᱱᱟ ᱚᱱᱟ ᱴᱨᱟᱠᱴᱟᱨ ᱛᱮᱜᱮ ᱥᱟᱱᱟᱢ ᱦᱚᱲᱠᱚ ᱥᱤᱫᱟ ᱟᱨ ᱩᱱᱟᱹᱜ ᱵᱚᱞᱮ ᱞᱟᱦᱟᱛᱮ ᱞᱮᱠᱟ ᱫᱚ ᱱᱮᱛᱟᱨ ᱫᱚ ᱩᱱᱟᱹᱜ ᱢᱮᱦᱚᱱᱚᱛ ᱵᱟᱝ ᱦᱳᱭᱳᱜ ᱠᱟᱱᱟ᱾ ᱠᱟᱱᱟ ᱱᱤᱡᱮ ᱛᱷᱮᱠᱮ ᱫᱚ᱾
ᱦᱮᱸ,
ᱩᱱᱟᱹᱜ ᱡᱳᱨ ᱵᱟᱠᱚ ᱮᱢᱫᱟ ᱱᱤᱛᱳᱜ ᱫᱚ ᱚᱱᱟ ᱴᱨᱟᱠ ᱮᱦᱚᱵ ᱠᱟᱱᱟ ᱥᱮ ᱚᱱᱟ ᱛᱮᱜᱮ ᱥᱤ ᱦᱩᱭᱩᱜᱼᱟ ᱚᱱᱟ ᱛᱮᱜᱮᱧ ᱠᱟᱹᱢᱤ ᱦᱚᱪᱚᱭᱟᱹᱧ ᱤᱧ ᱱᱤᱡᱮᱛᱮ ᱵᱟᱹᱧ ᱠᱷᱟᱴᱟᱜᱼᱟ ᱚᱱᱟ ᱛᱮᱜᱮ ᱟᱹᱰᱤ ᱱᱟᱯᱟᱭ ᱦᱩᱭᱩᱜ ᱛᱤᱧᱟᱹ᱾ ᱵᱚᱞᱮ ᱦᱚᱲ ᱚᱱᱟ ᱪᱮᱛᱟᱱᱨᱮ ᱵᱚᱞᱮ ᱚᱠᱛᱚ ᱵᱟᱠᱚ ᱮᱢ ᱫᱟᱲᱮᱭᱟᱜ ᱠᱟᱱᱟ᱾
ᱦᱳᱭ ᱱᱮᱛᱟᱨ ᱡᱟᱦᱟᱸ ᱟᱫᱚ ᱱᱮᱛᱟᱨ ᱜᱮ ᱚᱱᱟᱜᱮ ᱵᱤᱨ ᱵᱩᱨᱩ ᱦᱚᱸᱠᱚ ᱩᱡᱟᱹᱲ ᱠᱟᱛᱮ ᱠᱚᱞᱠᱟᱨᱠᱷᱟᱱᱟ ᱠᱚ ᱵᱟᱹᱭᱥᱟᱹᱣ ᱠᱟᱛᱮᱫ ᱦᱚᱸ, ᱟᱹᱰᱤ ᱥᱟᱱᱟᱢ ᱦᱚᱲᱟᱜ ᱜᱮ ᱠᱷᱚᱭ ᱠᱷᱚᱛᱤ ᱦᱩᱭᱩᱜ ᱠᱟᱱᱟ᱾
ᱦᱮᱸ,
ᱡᱟᱦᱟᱸ ᱠᱚ ᱞᱟᱹᱭ ᱠᱟᱫᱟ ᱫᱟᱨᱮ ᱨᱚᱦᱚᱭ ᱯᱮ ᱚᱱᱟ ᱢᱟ ᱵᱟᱵᱚᱱ ᱨᱚᱦᱚᱭ ᱫᱟ ᱟᱵᱚ᱾
ᱵᱟᱝ᱾
ᱥᱟᱱᱟᱢ ᱦᱚᱲᱜᱮ ᱩᱞᱴᱟᱹ ᱟᱹᱨᱩ ᱫᱟᱨᱮ ᱠᱚ ᱢᱟᱜ ᱜᱤᱲᱤ ᱪᱟᱯᱟᱠᱟᱜ ᱠᱟᱱᱟ᱾ ᱵᱟᱝ ᱤᱫᱤᱭ ᱫᱟᱠᱚ ᱫᱟᱨᱮ ᱛᱟᱦᱮᱸ ᱞᱮᱱᱠᱷᱟᱱ ᱥᱟᱱᱟᱢ ᱡᱤᱱᱤᱥ ᱦᱚᱲᱟᱜ ᱜᱮ ᱡᱤᱵ ᱡᱤᱭᱟᱹᱞᱤ ᱠᱚᱦᱚᱸ ᱥᱩᱠ ᱩᱱᱠᱩ ᱦᱚᱸ ᱠᱚ ᱱᱟᱭ ᱱᱟᱯᱟᱭ ᱛᱟᱦᱮᱱᱟ ᱟᱵᱚ ᱦᱚ ᱦᱚᱭ ᱞᱟᱹᱜᱤᱫ ᱦᱚᱸ ᱡᱮᱢᱚᱱ ᱵᱟᱧᱪᱟᱣ ᱢᱮᱱᱟᱜ ᱵᱚᱱᱟ ᱚᱱᱟ ᱞᱟᱹᱜᱤᱫ ᱦᱚᱸ ᱟᱵᱚ ᱴᱤᱠ-ᱴᱟᱠ ᱦᱚᱭ ᱠᱚᱵᱚᱱ ᱧᱟᱢᱟ᱾ ᱚᱱᱟ ᱱᱤᱭᱮ ᱫᱚ ᱪᱮᱫᱚᱱ ᱢᱚᱱᱮ ᱦᱩᱭᱩᱜ ᱛᱟᱰᱮᱱᱟ ᱟᱵᱤᱱᱟᱜ ᱡᱮ ᱡᱮ ᱫᱟᱨᱮ ᱠᱚᱠᱚ ᱢᱟᱜ ᱜᱤᱰᱤᱭ ᱫᱟ ᱡᱮ ᱠᱷᱚᱭ ᱠᱷᱚᱛᱤ ᱛᱤᱱᱟᱹᱜ ᱴᱟᱜ ᱦᱩᱭᱩᱜ ᱠᱟᱱᱟ?
ᱟᱹᱰᱤ ᱟᱭᱢᱟ ᱜᱮ ᱠᱷᱚᱭ ᱠᱷᱚᱛᱤ ᱫᱚ ᱦᱩᱭᱩᱜ ᱠᱟᱱᱟ ᱠᱤᱱᱛᱩ ᱚᱱᱟ ᱵᱟᱵᱚᱱ ᱵᱩᱡᱷᱟᱹᱣᱫᱟ᱾ ᱟᱭᱢᱟ ᱜᱮ ᱠᱷᱚᱭ ᱠᱷᱚᱛᱤ ᱦᱩᱭᱩᱜ ᱠᱟᱱᱟ ᱚᱱᱟ ᱵᱮᱜᱚᱨ ᱡᱮᱴᱟ ᱵᱚᱱ ᱢᱟᱜ ᱫᱟᱵᱚᱱ ᱢᱟ ᱢᱟᱵᱚᱱ ᱢᱟᱜᱮᱜ ᱠᱟᱱᱜᱮ ᱴᱷᱤᱠᱜᱮᱭᱟ ᱠᱤᱱᱛᱩ ᱚᱱᱟ ᱢᱟᱜ ᱠᱟᱛᱮᱜ ᱟᱨᱦᱚᱸ ᱡᱟᱛᱮ ᱱᱟᱣᱭᱟ ᱫᱟᱨᱮ ᱠᱚᱵᱚᱱ ᱞᱟᱜᱟᱣ ᱡᱟᱛᱮ ᱟᱨᱦᱚᱸ ᱫᱟᱜ ᱡᱟᱹᱲᱤ ᱦᱩᱭᱩᱜ ᱢᱟ ᱟᱵᱚᱣᱟᱜ ᱡᱟᱛᱮ ᱠᱳᱱᱚ ᱵᱚᱞᱮ ᱚᱥᱩᱵᱤᱫᱷᱟ ᱵᱟᱝ ᱦᱩᱭᱩᱜ ᱛᱟᱵᱚᱱ᱾
ᱦᱳᱭ ᱫᱚᱨᱠᱟᱨ ᱨᱮ ᱫᱚᱨᱠᱟᱨ ᱨᱮᱫᱚ ᱢᱟᱜ ᱞᱟᱹᱠᱛᱤ ᱠᱟᱱᱟ᱾
ᱦᱮᱸ,
ᱛᱟ ᱵᱚᱞᱮ ᱱᱚᱣᱟ ᱫᱚ ᱵᱟᱝ ᱠᱟᱱᱟ ᱯᱩᱨᱟᱹ ᱵᱤᱨ ᱜᱮ ᱩᱡᱟᱹᱲ ᱦᱩᱭᱩᱜ-ᱟ ᱚᱱᱠᱟᱱᱟᱜ ᱫᱚ ᱵᱟᱝ ᱠᱟᱱᱟ᱾
ᱵᱟᱝ ᱵᱟᱝ ᱵᱟᱝ᱾ ᱥᱟᱱᱟᱢ ᱵᱚᱱ ᱩᱡᱟᱹᱲ ᱪᱟᱵᱟ ᱞᱮᱠᱷᱟᱱ ᱫᱚ ᱟᱵᱚᱣᱟᱜ ᱜᱮ ᱥᱚᱢᱚᱥᱟ ᱦᱩᱭᱩᱜ ᱛᱟᱵᱚᱱᱟ ᱟᱵᱚᱣᱟᱜ ᱦᱚᱸ ᱡᱤᱵᱽ ᱡᱤᱭᱟᱹᱞᱤ ᱠᱚᱣᱟᱜ
ᱦᱮᱸ, ᱡᱤᱵᱽᱡᱤᱭᱟᱹᱞᱤ ᱫᱚ ᱩᱱᱠᱩ ᱢᱟᱛᱚ ᱚᱛ ᱞᱟᱛᱟᱨ ᱨᱮᱢᱟ ᱵᱟᱠᱚ ᱵᱤᱞᱤᱭᱟ ᱩᱱᱠᱩ ᱫᱚ ᱫᱟᱨᱮ ᱪᱮᱛᱟᱱ ᱨᱮᱠᱚ ᱵᱤᱞᱤᱭᱟ ᱩᱱᱠᱩ ᱦᱚᱸ ᱟᱹᱰᱤ ᱚᱥᱩᱵᱤᱫᱟ ᱦᱩᱭᱩᱜ ᱠᱟᱱ ᱛᱟᱠᱚᱣᱟ᱾ ᱱᱚᱣᱟ ᱜᱮ ᱡᱚᱛᱚ ᱦᱚᱲ ᱥᱚᱪᱮᱛᱚᱱ ᱵᱚᱱ ᱮᱢᱟ ᱠᱚᱣᱟ ᱫᱟᱨᱮ ᱠᱚᱫᱚ ᱟᱞᱚ ᱵᱚᱱ ᱢᱟᱜ ᱢᱟ᱾
ᱦᱮᱸ ᱢᱟᱜ ᱞᱮᱠᱷᱟᱱ ᱵᱚᱱ ᱟᱨᱦᱚᱸ ᱡᱚᱛᱚ ᱱᱟᱶᱟᱱᱟᱜ ᱵᱚᱱ ᱞᱟᱜᱟᱣᱢᱟ᱾ ᱡᱟᱛᱮ ᱟᱵᱚᱣᱟᱜ ᱚᱥᱩᱵᱤᱫᱟ ᱵᱟᱝ ᱦᱩᱭᱩᱜ᱾ ᱥᱮ ᱥᱟᱱᱟᱢ ᱦᱚᱲᱟᱜ ᱜᱮ ᱡᱤᱵᱽᱡᱤᱭᱟᱹᱞᱤ ᱠᱚᱣᱟᱜ ᱦᱚᱸ ᱡᱟᱛᱮ ᱚᱥᱩᱵᱤᱫᱷᱟ ᱠᱚ ᱵᱟᱝ ᱦᱩᱭᱩᱜ ᱛᱟᱠᱚ ᱢᱟ᱾
ᱦᱮᱸ, ᱟᱨ ᱠᱮᱢᱤᱠᱮᱞ ᱠᱷᱚᱛ ᱠᱚᱫᱚ ᱡᱟᱛᱮ ᱟᱞᱚ ᱵᱚᱱ ᱵᱮᱵᱚᱦᱟᱨ ᱢᱟ, ᱜᱩᱨᱤᱡ ᱠᱷᱚᱛ ᱠᱚᱵᱚᱱ ᱵᱮᱵᱚᱦᱟᱨ ᱢᱟ ᱾ᱡᱟᱛᱮ ᱠᱚᱢ ᱠᱮᱢᱤᱠᱮᱞ ᱤᱭᱩᱡᱽ ᱠᱟᱛᱮ ᱱᱟᱭᱱᱟᱯᱟᱭ ᱜᱮᱵᱚᱱ ᱛᱟᱦᱮᱱ ᱢᱟ, ᱠᱷᱮᱛ ᱦᱚᱸ ᱱᱟᱭ ᱱᱟᱯᱟᱭ ᱜᱮ ᱛᱟᱦᱮᱱ ᱢᱟ᱾ ᱱᱚᱣᱟ ᱜᱮ ᱡᱚᱛᱚ ᱦᱚᱲ ᱥᱚᱛᱮᱪᱚᱱ ᱵᱚᱱ ᱥᱚᱪᱮᱛᱚᱱ ᱵᱚᱱ ᱮᱢᱟ ᱠᱚᱣᱟ ᱟᱵᱚ ᱦᱚᱸ᱾
ᱚᱱᱟ ᱠᱚ ᱫᱤᱭᱮ ᱚᱱᱟ ᱵᱟᱹᱫᱽ ᱵᱩᱱ ᱞᱟᱜᱟᱣ ᱞᱮᱠᱷᱟᱱ ᱫᱚ ᱟᱵᱚᱣᱟᱜ ᱜᱮ ᱥᱚᱢᱚᱥᱟ ᱵᱟᱝ ᱦᱩᱭᱩᱜ ᱛᱟᱵᱚᱱᱟ, ᱥᱮ ᱠᱷᱮᱛ ᱨᱮᱦᱚᱸ ᱟᱹᱰᱤ ᱱᱟᱯᱟᱭ
ᱦᱳᱭ, ᱯᱷᱚᱥᱚᱞ ᱠᱚ ᱦᱩᱭᱩᱜ-ᱟ᱾ ᱦᱳᱭ, ᱪᱟᱥ-ᱵᱟᱥ ᱠᱚ ᱦᱩᱭᱩᱜ ᱛᱟᱵᱚᱱᱟ᱾ ᱟᱵᱚ ᱱᱤᱛᱚᱜ ᱠᱷᱮᱛ ᱨᱮᱫᱚ ᱠᱮᱢᱤᱠᱮᱞ ᱡᱟᱛᱤᱭᱚ ᱥᱟᱨ ᱵᱚᱱ ᱮᱢᱫᱟ᱾ ᱚᱱᱟ ᱫᱟᱜ ᱛᱮᱜᱮ ᱥᱮ ᱠᱟᱱᱛᱷᱟ ᱠᱚ ᱥᱮ ᱞᱩᱜᱽᱲᱤᱡ ᱠᱚᱵᱚᱱ ᱠᱟᱪᱟᱣ ᱫᱟ᱾ ᱚᱱᱟ ᱠᱚ ᱟᱵᱚ ᱵᱚᱱ ᱦᱚᱨᱚᱜ ᱵᱟᱸᱫᱮᱭᱮᱫᱟ, ᱚᱱᱟᱛᱮ ᱟᱵᱚ ᱦᱚᱲᱢᱚ ᱪᱮᱛᱟᱱ ᱨᱮ ᱟᱵᱚ ᱨᱩᱣᱟᱹ ᱦᱟᱹᱥᱩ ᱟᱹᱰᱤ ᱱᱟᱱᱟ ᱨᱚᱠᱚᱢ ᱚᱥᱩᱵᱤᱫᱟ ᱠᱚ ᱦᱩᱭᱩᱜ ᱠᱟᱱᱟ᱾
ᱦᱮᱸ᱾
ᱟᱨ ᱚᱫᱽᱫᱷᱮᱠ ᱡᱟᱭᱜᱟ ᱫᱚ ᱧᱮᱞ ᱦᱩᱭ ᱟᱠᱟᱱᱟ, ᱦᱮᱸ, ᱚᱱᱟ ᱰᱟᱹᱰᱤ ᱫᱟᱜ ᱜᱮ ᱡᱮ, ᱚᱲᱟᱜ ᱨᱮ ᱜᱮ ᱪᱚᱸᱫᱟ ᱵᱟᱥᱟᱝ ᱟᱠᱚ ᱧᱩᱭ ᱟᱠᱚ᱾
ᱦᱮᱸ, ᱟᱫᱚ ᱧᱮᱞ ᱵᱤᱱ ᱚᱱᱛᱮ ᱫᱚ ᱵᱚᱞᱮ ᱫᱟᱜ ᱨᱮᱭᱟᱜ ᱟᱹᱰᱤ ᱥᱚᱢᱚᱥᱥᱟ ᱢᱮᱱᱟᱜ ᱟᱠᱟᱫᱟ᱾
ᱦᱩᱸ᱾
ᱫᱟᱜ ᱨᱮᱭᱟᱜ ᱥᱚᱢᱚᱥᱥᱟ ᱛᱟᱦᱮᱸ ᱞᱮᱱ ᱠᱷᱟᱱ ᱦᱚᱸ, ᱩᱱᱠᱩ ᱦᱚᱸ ᱪᱮᱫ ᱠᱚ ᱪᱤᱠᱟᱹ ᱫᱟᱲᱮᱭᱟᱜ-ᱟ? ᱩᱱᱠᱩ ᱫᱚ ᱚᱱᱟ ᱫᱟᱜ ᱜᱮ ᱟᱹᱜᱩ ᱦᱩᱭᱩᱜ ᱛᱟᱠᱚᱣᱟ ᱾ ᱟᱠᱚ ᱡᱩᱫᱤ ᱚᱸᱰᱮ ᱩᱱᱠᱩᱣᱟᱜ ᱥᱩᱵᱤᱫᱷᱟ ᱜᱮ ᱡᱩᱫᱤ ᱵᱟᱹᱱᱩᱜ ᱛᱟᱠᱚ ᱠᱷᱟᱡᱮ ᱡᱮ, ᱠᱚᱞ ᱢᱤᱫᱴᱮᱡ ᱛᱟᱦᱮᱸ ᱞᱮᱱ ᱠᱷᱟᱱ ᱚᱸᱰᱮ ᱠᱷᱚᱡ ᱫᱟᱜ ᱵᱚᱱ ᱞᱩ ᱟᱹᱜᱩᱭᱟᱵᱚᱱ ᱥᱮᱵᱚᱱ, ᱥᱮ ᱫᱟᱠᱟᱭᱟᱵᱚᱱ ᱧᱩᱭᱟᱵᱚᱱ ᱚᱱᱛᱮ ᱫᱚ ᱩᱱᱟᱹᱜ ᱵᱚᱞᱮ ᱥᱩᱵᱤᱫᱷᱟ ᱨᱮᱭᱟᱜ ᱵᱟᱹᱱᱩᱜ ᱠᱟᱫᱟ, ᱫᱟᱜ ᱟᱹᱜᱩ ᱨᱮᱭᱟᱜ᱾ ᱚᱱᱟ ᱠᱚ ᱛᱟᱦᱮᱸ ᱞᱮᱱ ᱛᱟᱠᱚ ᱠᱷᱟᱱ ᱟᱹᱰᱤ ᱵᱮᱥ ᱵᱚᱞᱮ ᱦᱩᱭ ᱠᱚᱜ-ᱟ᱾
ᱦᱳᱭ, ᱱᱮᱛᱟᱨ ᱚᱱᱟ ᱜᱮ ᱥᱚᱪᱮᱛᱚᱱ ᱡᱚᱛᱚ ᱦᱚᱲ ᱵᱚᱱ ᱮᱢᱟ ᱠᱚᱣᱟ᱾ ᱪᱮᱫᱟᱜ ᱥᱮ ᱠᱮᱢᱤᱠᱮᱞ ᱡᱟᱛᱤᱭᱚ ᱡᱷᱚᱛᱚ ᱫᱟᱜ ᱠᱚ ᱥᱩᱨᱩ ᱠᱟᱛᱮ ᱥᱟᱱᱟᱢ ᱡᱤᱱᱤᱥ ᱜᱮ ᱡᱮ, ᱤᱱᱟᱹᱜ ᱠᱚᱫᱚ ᱟᱞᱵᱚᱱ ᱤᱭᱩᱥ ᱢᱟ᱾
ᱦᱮᱸ᱾ ᱡᱮᱴᱟ ᱵᱟᱹᱲᱤᱡ ᱜᱮᱭᱟ ᱚᱱᱟᱴᱟᱜ ᱫᱚ ᱵᱟᱹᱲᱤᱡ ᱟᱜ ᱡᱤᱱᱤᱥ ᱫᱚ ᱵᱚᱞᱮ ᱟᱵᱚ ᱡᱮᱱᱚ ᱵᱟᱵᱩᱱ ᱵᱮᱵᱚᱦᱟᱨ ᱫᱟᱲᱮᱜ ᱚᱱᱟ ᱫᱚ, ᱢᱚᱡᱽ ᱟᱜ ᱜᱮ ᱡᱮᱱᱚ ᱵᱚᱱ ᱵᱮᱵᱚᱦᱟᱨ᱾
ᱦᱩᱸ᱾
ᱚᱱᱟ ᱵᱮᱵᱚᱦᱟᱨ ᱞᱮᱠᱷᱟᱱ ᱟᱵᱚᱣᱟᱜ ᱦᱚᱲᱢᱚ ᱢᱚ ᱨᱮᱭᱟᱜ ᱚᱥᱩᱵᱤᱫᱷᱟ ᱦᱩᱭᱩᱜ ᱛᱟᱵᱚᱱᱟ, ᱨᱩᱣᱟᱹ ᱦᱟᱹᱥᱩ ᱢᱮᱱᱟᱜ ᱟᱠᱟᱫᱟ᱾ ᱦᱮᱸ ᱾ ᱚᱱᱟ ᱨᱩᱣᱟᱹ ᱦᱟᱹᱟᱥᱩ ᱦᱩᱭ ᱞᱮᱱ ᱠᱷᱟᱱ ᱟᱨ ᱟᱹᱰᱤ ᱵᱟᱹᱲᱤᱡ ᱡᱤᱱᱤᱥ ᱠᱟᱱᱟ ᱚᱱᱟ ᱠᱚᱫᱚ᱾
ᱦᱩᱸ᱾ ᱵᱟ ᱴᱷᱤᱠ ᱜᱮᱢ ᱞᱟᱹᱭ ᱠᱟᱫᱟ ᱾